ᱦᱩᱸ
ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ, ᱟᱨ ᱚᱱᱛᱮ ᱱᱤᱭᱟᱹ ᱜᱷᱟᱨᱤ ᱫᱚ ᱚᱠᱟᱞᱮᱠᱟ, ᱦᱚᱭ ᱦᱤᱥᱤᱛ ᱠᱚ?
ᱟᱸ ᱱᱤᱭᱟᱹ ᱚᱠᱛᱚ ᱫᱚ ᱥᱤᱛᱩᱝ ᱞᱮ ᱚᱱᱮ ᱚᱝᱠᱟ ᱜᱮ᱾ ᱜᱷᱟᱹᱲᱤᱡ ᱨᱮ ᱥᱤᱛᱩᱝ ᱫᱟᱭ ᱜᱷᱟᱹᱲᱤᱡ ᱨᱮᱫᱚ ᱫᱟᱜ ᱫᱟᱭ᱾ ᱟᱨ ᱫᱟᱜ ᱞᱮᱠᱷᱟᱡ ᱢᱟᱱᱮ ᱵᱮᱥᱛᱮᱭ ᱫᱟᱜ ᱮᱫᱟ ᱮᱠᱫᱚᱢ᱾ ᱰᱩᱵᱟᱹᱣ ᱩᱛᱟᱹᱨᱚᱜ ᱠᱟᱱᱟ ᱟᱞᱮ ᱥᱮᱫ ᱫᱚ ᱟᱯᱮ ᱥᱮᱫ ᱵᱟᱝ ᱪᱮᱫᱮ ᱞᱮᱠᱟ?
ᱵᱟᱝ ᱵᱟᱝ ᱟᱞᱮ ᱱᱚᱛᱮ ᱦᱟᱜ ᱫᱩᱵᱟᱹᱣ ᱫᱚ ᱵᱟᱭ ᱫᱩᱵᱟᱹᱣᱫᱟ ᱢᱮᱱ ᱠᱷᱟᱱ ᱛᱮᱦᱮᱧ ᱥᱮᱛᱟᱜ ᱚᱱᱠᱟ ᱵᱷᱳᱨ ᱥᱮᱫ ᱠᱷᱚᱱᱟᱜ ᱫᱟᱜ ᱡᱟᱹᱲᱤᱭᱫᱟ ᱚᱱᱠᱟ ᱯᱷᱤᱨ ᱯᱷᱤᱛᱤᱨ ᱫᱟᱜ ᱮ ᱡᱟᱹᱲᱤᱭᱮᱫ ᱜᱮᱭᱟ ᱚᱱᱮ ᱩᱱ ᱠᱷᱚᱱᱟᱜ ᱟᱨ ᱱᱚᱠᱟ ᱫᱟᱜ ᱡᱟᱲᱤ ᱥᱚᱢᱚᱭ ᱫᱚ ᱡᱟᱦᱟᱸ ᱥᱮᱫ ᱢᱚᱱᱮᱭᱟ ᱡᱮ ᱡᱟᱦᱟᱸ ᱥᱮᱫ ᱤᱧ ᱪᱟᱞᱟᱜᱼᱟ ᱦᱮᱸ ᱚᱱᱠᱟ ᱦᱚᱸ ᱵᱟᱝ ᱜᱟᱱᱚᱜᱼᱟ ᱚᱱᱠᱟ ᱥᱟᱨᱟᱫᱤᱱ ᱫᱟᱜ ᱡᱟᱹᱲᱤᱜ ᱟᱛᱚ ᱱᱚᱣᱟ ᱫᱚ, ᱫᱟᱜ ᱦᱚᱸ ᱵᱟᱭ ᱟᱹᱥᱩᱲᱟ ᱡᱮ ᱟᱰᱤ ᱡᱳᱨᱮ ᱫᱟᱜ ᱜᱚᱫ ᱠᱟᱜᱟᱭ ᱡᱷᱚᱢ ᱡᱷᱚᱢ ᱦᱮᱸ ᱫᱟᱜ
ᱠᱟᱹᱴᱤᱡ ᱯᱮᱨᱮᱡᱚᱜᱼᱟ ᱚᱱᱠᱟ ᱦᱚᱸ ᱵᱟᱝ, ᱦᱮᱸ
ᱛᱟᱦᱚᱞᱮ ᱯᱮ ᱚᱱ ᱛᱮᱫᱚ ᱫᱟᱜ ᱛᱮ ᱰᱩᱵᱟᱹᱣ ᱟᱠᱟᱟᱜᱼᱟᱭ?
ᱦᱮᱸ ᱱᱚᱛᱮ ᱫᱟᱜ ᱞᱮᱠᱷᱟᱡ ᱜᱮ ᱢᱟᱱᱮ ᱰᱩᱵᱟᱹᱜᱼᱟ ᱢᱤᱫ ᱜᱷᱟᱹᱲᱤᱡ ᱛᱮ, ᱟᱨᱦᱚᱸ ᱥᱤᱛᱩᱝ ᱞᱮᱠᱷᱟᱡ ᱫᱚ ᱦᱟᱥᱩᱨ ᱪᱟᱵᱟᱜᱼᱟ᱾
ᱚ
ᱦᱚᱞᱟᱜᱮ ᱥᱮᱛᱟᱜ ᱵᱮᱞᱟ ᱠᱟᱡᱟᱠᱮ ᱫᱟᱜ ᱠᱮᱫᱟ᱾ ᱮᱠᱷ ᱚᱱᱟ ᱠᱚᱨᱮ ᱫᱟᱜ ᱦᱚᱸ ᱯᱮᱨᱮᱡ ᱮᱱᱟ ᱟᱫᱚᱭ ᱨᱤᱢᱤᱞ ᱦᱚᱸ ᱠᱟᱡᱟᱠ ᱛᱮ, ᱟᱨ ᱚᱱᱟ ᱵᱤᱡᱽᱞᱤ ᱫᱟᱭ ᱥᱮ ᱟᱫᱤ ᱵᱚᱛᱚᱨ ᱵᱚᱛᱚᱨᱚ ᱵᱩᱡᱷᱟᱹᱜ ᱠᱟᱱᱟ᱾
ᱦᱮᱸ ᱦᱮᱸ ᱦᱮᱸ ᱚᱱᱟᱜᱮ ᱧᱮᱞᱚᱜ ᱠᱟᱱᱟ, ᱱᱛᱮ ᱚᱱᱠᱟ ᱜᱮ ᱢᱟᱱᱮ ᱫᱟᱜ ᱛᱤᱱᱟᱹᱜ ᱵᱟᱭ ᱫᱟᱜᱮᱜ ᱢᱚᱴᱟᱢᱩᱴᱤ ᱮᱛᱚᱭ ᱵᱤᱡᱽᱞᱤᱭ ᱫᱟᱭ ᱵᱚᱛᱚᱨ ᱛᱮ ᱟᱞᱮ ᱢᱟ ᱱᱚᱜᱼᱚᱭᱼᱼ ᱢᱟᱨᱟᱝ ᱚᱲᱟᱜ ᱚᱲᱟᱜ ᱨᱮᱞᱮ ᱛᱟᱦᱮᱱᱟ ᱦᱳᱭ ᱥᱮ ᱯᱟᱠᱟ ᱚᱲᱟᱜ ᱨᱮ, ᱮᱱᱛᱮ ᱨᱮᱦᱚᱸ ᱮᱛᱚ ᱵᱚᱛᱚᱨ ᱵᱩᱡᱷᱟᱹᱜᱼᱟ ᱡᱟᱹᱱᱤᱡ ᱪᱚᱝ ᱚᱱᱮ ᱚᱱᱟ ᱥᱩᱨ ᱨᱮᱜᱮ ᱧᱩᱨᱦᱩᱭᱱᱟ ᱚᱠᱟᱨᱮ ᱪᱚᱝ᱾ ᱱᱚ-ᱱᱚᱝᱠᱟ ᱵᱚᱛᱚᱨ ᱵᱩᱡᱟᱹᱜ ᱠᱟᱱᱟ, ᱦᱳᱭ ᱦᱳᱭ ᱦᱳᱭ
ᱱᱤᱭᱟᱹ ᱦᱟᱹᱞᱤᱜ ᱜᱮ ᱱᱚᱜᱼᱚᱭ ᱱᱚᱣᱟ ᱠᱚᱨᱮ ᱱᱤᱭᱟᱹ ᱦᱟᱹᱞᱤ ᱜᱮ ᱵᱤᱱᱟᱹ ᱢᱟᱱᱮ ᱵᱤᱱᱟᱹ ᱫᱟᱜ ᱵᱤᱱᱟᱹ ᱫᱟᱜ ᱛᱮ ᱠᱷᱟᱹᱞᱤ ᱚᱱᱠᱟ ᱨᱤᱢᱤᱞᱟᱭ ᱟᱨᱮ ᱦᱩᱰᱩᱨᱟ ᱛᱚᱵᱮ ᱮᱱᱠᱟ ᱛᱮᱜᱮ ᱚᱱᱟ ᱦᱚᱲ ᱠᱚᱴᱷᱮᱡ ᱯᱟᱲᱟᱜ ᱠᱟᱱᱟ ᱚᱠᱟ ᱠᱷᱟᱡ ᱫᱚ ᱰᱟᱝᱨᱟ ᱠᱚᱴᱷᱮᱡ ᱯᱟᱲᱟᱜ ᱠᱟᱱᱟ᱾
ᱮᱠᱟᱞ ᱮᱠᱟᱞ
ᱱᱤᱱᱠᱟ ᱟᱨ ᱦᱮᱸ ᱜᱩᱡᱩᱜ ᱠᱟᱱᱟ ᱠᱚ ᱢᱟᱱᱮ ᱰᱟᱝᱨᱟ ᱠᱚᱦᱚᱸ ᱦᱚᱲ ᱠᱚᱦᱚᱸ,
ᱟᱫᱚ ᱵᱚᱛᱚᱨ ᱵᱩᱡᱷᱟᱹᱜ ᱟ ᱥᱮ ᱠᱟᱨᱚᱱ ᱱᱚᱜ ᱱᱚᱣᱟ ᱠᱚᱫᱚ ᱟᱢ ᱵᱟᱢ ᱞᱟᱹᱭ ᱫᱟᱲᱮᱭᱟᱜᱼᱟ, ᱚᱠᱟᱨᱮ ᱡᱮ ᱚᱠᱟᱨᱮ ᱪᱮᱫ ᱧᱩᱨᱩᱜ-ᱟ ᱦᱟᱸᱜ ᱦᱮᱸᱥᱮ ᱟᱢ ᱧᱮᱞᱢᱮ ᱫᱩᱲᱩᱵ ᱟᱠᱟᱱᱟ ᱟᱨ ᱱᱚᱣᱟ ᱫᱚᱠᱚ ᱞᱟᱹᱭ ᱜᱮᱭᱟ ᱡᱮ ᱫᱟᱨᱮ ᱵᱩᱴᱟᱹ ᱠᱚᱨᱮ ᱟᱞᱚᱯᱮ ᱛᱟᱦᱮᱱᱟ ᱦᱮᱸ ᱵᱟᱝ, ᱟᱫᱚ ᱛᱟᱦᱚᱞᱮ ᱫᱟᱨᱮ ᱵᱩᱴᱟᱹ ᱠᱚᱫᱚ ᱟᱞᱚᱯᱮ ᱛᱟᱦᱮᱱᱟ ᱦᱳᱭ᱾
ᱦᱩᱸ ᱦᱚᱞᱟᱱᱚᱜ ᱢᱟ ᱦᱮᱸ ᱠᱟ ᱱᱚᱝᱠᱟ ᱵᱩᱡᱷᱟᱹᱣᱱᱟ ᱵᱚᱛᱚᱨ ᱢᱟᱱᱮ ᱤᱭᱟᱹ ᱜᱚᱜᱚ ᱦᱚᱲ ᱜᱟᱹᱪᱷᱤ ᱠᱚ ᱛᱩᱛᱩᱫ ᱠᱟᱱ ᱛᱟᱦᱮᱱᱟ ᱦᱩᱲᱩ ᱦᱩᱲᱩ ᱠᱚ ᱨᱚᱦᱚᱭ ᱠᱟᱱ ᱛᱟᱦᱮᱱᱟ ᱦᱚᱞᱟᱱᱟᱜ ᱠᱟᱛᱷᱟ ᱜᱮ
ᱮᱨᱠᱟ ᱫᱟᱜ ᱤᱭᱟᱹ ᱠᱮᱫᱟᱭ ᱢᱟᱱᱮ ᱦᱩᱰᱩᱨ ᱠᱮᱫᱟᱭ ᱵᱤᱡᱽᱞᱤ ᱠᱮᱫᱟᱭ ᱟᱡ ᱯᱷᱷᱮᱰᱨᱮ ᱧᱩᱨᱦᱟᱹᱭᱮᱱ ᱞᱮᱠᱟᱭ ᱵᱩᱡ ᱠᱮᱫᱟᱭ ᱥᱮ ᱟᱹᱰᱤ ᱟᱸᱜᱨᱟ ᱞᱮᱠᱟ ᱵᱚᱞᱮ ᱧᱮᱞ ᱠᱮᱫᱟ ᱠᱤᱠᱤᱭᱟᱹᱣ ᱠᱟᱛᱮᱫ ᱫᱟᱹᱲ ᱠᱮᱫᱟ ᱵᱟᱹᱭᱦᱟᱹᱲ ᱦᱮᱸ ᱦᱮᱸ
ᱵᱚᱛᱚᱨ ᱜᱮ ᱛᱚ ᱢᱟᱱᱮ ᱡᱟᱦᱟᱱᱟᱜ ᱡᱤᱱᱤᱥ ᱵᱟᱢ ᱵᱚᱛᱚᱨᱚᱜᱼᱟ ᱱᱚᱜᱼᱚᱱᱟ ᱛᱚ ᱥᱮᱸᱜᱮᱞ ᱡᱟᱹᱲᱤ, ᱛᱟᱯᱚᱨᱮ ᱦᱟᱛᱤ, ᱛᱟᱯᱚᱨᱮ ᱥᱮᱸᱜᱮᱞ ᱤᱭᱟᱹ ᱥᱮᱸᱜᱮᱞ ᱮᱢᱱᱤ ᱥᱮᱸᱜᱮᱞ ᱢᱟ ᱢᱮᱱᱟᱜ ᱟᱠᱟᱫ ᱚᱱᱠᱟᱱᱟᱜ ᱠᱚᱫᱚ ᱵᱚᱛᱚᱨᱟᱜ ᱢᱮ ᱠᱟᱨᱮᱱᱴ ᱚᱱᱟ ᱠᱚᱫᱚ ᱵᱚᱛᱚᱨᱟᱜ ᱢᱮ ᱵᱟᱢ ᱪᱤᱠᱟᱹ ᱪᱤᱠᱟᱹ ᱫᱟᱲᱮᱭᱟᱜᱼᱟ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱵᱟᱝ ᱢᱤᱫ ᱢᱩᱦᱩᱨ ᱛᱮ ᱮᱠᱫᱚᱢᱮᱢ ᱪᱟᱵᱟ ᱩᱛᱟᱹᱨᱚᱜᱼᱟ ᱦᱮᱸ ᱵᱟᱝ?
ᱦᱮᱸ᱾
ᱦᱚᱭ ᱛᱟᱦᱚᱞᱮ ᱟᱯᱮ ᱚᱱᱛᱮ ᱫᱚ ᱦᱩᱲᱩ ᱨᱚᱦᱚᱭ ᱫᱚ ᱟᱨᱚᱢᱵᱚ ᱠᱟᱱᱟ?
ᱦᱩᱲᱩ ᱨᱚᱦᱚᱭ ᱫᱚ ᱪᱟᱞᱟᱜ ᱫᱚ ᱡᱟᱹᱨᱩᱲ ᱜᱮᱭᱟ, ᱟᱫᱚ ᱟᱞᱮ ᱫᱚ ᱱᱟ ᱦᱟᱸᱜ ᱱᱚᱜ-ᱚᱭ ᱟᱹᱣᱨᱤ ᱧᱚᱜ ᱞᱮᱭᱟ ᱱᱚᱛᱮ ᱫᱚ ᱡᱟᱜᱟ ᱡᱟᱜᱟ ᱠᱚ ᱮᱦᱚᱵ ᱠᱟᱱᱟ ᱱᱚᱛᱮ ᱫᱚ ᱥᱤᱭᱳᱜ ᱵᱟᱲᱟᱭ ᱫᱟᱠᱩ ᱵᱟᱝ ᱞᱟᱹᱦᱩᱫ ᱠᱟᱱᱟ ᱡᱟᱭᱜᱟ ᱠᱚᱦᱚᱸ ᱚᱱᱠᱟᱱ᱾
ᱦᱩᱸ ᱦᱩᱸ ᱛᱟᱦᱚᱞᱮ ᱟᱯᱮ ᱠᱚᱫᱚ ᱯᱮ ᱨᱚᱦᱚᱭ ᱯᱮ ᱮᱦᱚᱵ ᱠᱮᱫᱟ ᱥᱮ ᱟᱹᱣᱨᱤ?
ᱟᱞᱮ ᱫᱚ ᱟᱹᱣᱨᱤ ᱞᱮ ᱮᱦᱚᱵᱚᱜᱼᱟ, ᱟᱯᱮ ᱥᱮᱫ ᱫᱚ?
ᱟᱞᱮ ᱥᱮᱫ ᱫᱚ ᱦᱚᱜᱼᱚᱭ ᱦᱚᱞᱟ ᱠᱷᱱᱟᱜ ᱞᱮ ᱨᱚᱦᱚᱭᱮᱫ ᱟ ᱟᱫᱚ ᱟᱞᱮᱭᱟᱜ ᱫᱚ ᱦᱟᱸᱜᱼᱼ ᱤᱭᱟᱹ ᱢᱮᱱᱟᱜ-ᱟ ᱛᱚ ᱢᱤᱱᱤ ᱢᱮᱱᱟᱜᱼᱟ᱾ ᱢᱚᱴᱚᱨ ᱢᱤᱱᱤ ᱡᱟᱦᱟᱸ ᱠᱚ ᱢᱮᱛᱟᱜ ᱠᱟᱱᱟ ᱟᱫᱚ ᱚᱱᱟᱛᱮ ᱦᱟᱸᱜ ᱮᱦᱚᱵ ᱟᱠᱟᱫᱟ ᱟᱸ ᱜᱟᱯᱟ ᱜᱟᱯᱟ ᱠᱚᱛᱮ ᱪᱟᱵᱟᱜᱼᱟ, ᱛᱮᱦᱮᱧ ᱦᱚᱸᱞᱮ ᱨᱚᱦᱚᱭᱟ ᱛᱤᱦᱤᱧ ᱜᱟᱯᱼᱼ ᱢᱩᱱᱤᱥ ᱞᱮ ᱨᱚ ᱞᱟᱜᱟᱣ ᱟᱠᱟᱫ ᱠᱚᱣᱟ ᱛᱚ ᱛᱚᱼᱼ
ᱦᱮᱸ᱾
ᱦᱟᱨᱟ ᱧᱚᱜ ᱠᱟᱱᱟ ᱛᱚᱞᱟ ᱠᱚᱫᱚ ᱟᱫᱚ ᱞᱮ ᱨᱚᱦᱚᱭ ᱠᱟᱜ ᱢᱮ ᱵᱟᱝ᱾ ᱟᱞᱮ ᱫᱟᱜ ᱞᱮ ᱛᱟᱹᱜᱤ ᱠᱮᱜᱼᱟ ᱟᱹᱰᱤ ᱫᱤᱱ ᱟᱫᱚ ᱱᱚᱣᱟ ᱫᱟᱜ ᱛᱮᱠᱤ ᱟᱨᱼᱼ ᱚ ᱞᱚᱥᱚᱫᱚᱜᱼᱟ, ᱵᱟᱝ ᱞᱚᱥᱚᱫᱚᱜᱼᱼ ᱫᱟᱜ ᱦᱚᱸ ᱵᱟᱝ ᱛᱤᱸᱜᱩ ᱞᱮᱱᱠᱷᱟᱱ ᱚᱱᱠᱟ ᱵᱟᱭ ᱫᱟᱜᱮᱜᱼᱟ ᱛᱚ, ᱤᱱᱟᱹᱛᱮ ᱦᱟᱸᱜᱼᱼ ᱟᱞᱮ ᱦᱚᱸ ᱞᱚᱜᱚᱱ ᱞᱚᱜᱚᱱ ᱜᱮᱞᱮ ᱟᱞᱮ ᱫᱚ ᱵᱟᱝ ᱢᱤᱱᱤ ᱢᱮᱱᱟᱜᱼᱟ ᱡᱮᱦᱮᱛᱩ ᱟᱞᱮ ᱱᱤᱡᱮᱨᱟᱜ ᱜᱮ᱾ ᱚᱱᱟ ᱛᱮᱜᱮ ᱵᱚᱱ ᱨᱚᱦᱚᱭ ᱠᱟᱜᱼᱟ, ᱨᱚᱦᱚᱭ ᱠᱟᱜ ᱠᱟᱱᱟ᱾
ᱦᱮᱸ ᱟᱯᱮ ᱫᱚ ᱵᱮᱝᱜᱚᱞ ᱥᱮᱫ ᱯᱮ ᱯᱟᱲᱟᱣ ᱟᱠᱟᱱᱟ ᱥᱮ?
ᱦᱮᱸ ᱦᱮᱸ ᱦᱮᱸ ᱦᱮ
ᱟᱞᱮ ᱫᱚ ᱟᱥᱟᱢ᱾
ᱟᱪᱪᱷᱟ ᱱᱟᱯᱟᱭ ᱠᱟᱛᱷᱟ ᱦᱚ ᱚᱱᱟᱼᱼ ᱢᱤᱫᱴᱟᱝ ᱱᱚᱣᱟ ᱯᱞᱟᱴ ᱯᱷᱚᱢ ᱨᱮ ᱢᱮᱱᱟᱜ ᱵᱚᱱᱟ ᱡᱟᱦᱟᱸ ᱫᱚ ᱟᱵᱚ ᱥᱟᱹᱨᱤ ᱜᱮ ᱢᱟᱱᱮᱼᱼ ᱮᱴᱟᱜ ᱮᱴᱟᱜ ᱫᱤᱥᱚᱢ ᱠᱷᱚᱱᱟᱜ ᱟᱵᱚ ᱦᱚᱸᱜᱼᱚᱭ ᱠᱟᱛᱷᱟ ᱵᱚᱱ ᱨᱚᱯᱚᱲ ᱫᱟᱲᱮᱭᱟᱜ ᱠᱟᱱᱟ, ᱚᱱᱛᱮᱱᱟᱜ ᱟᱹᱨᱤᱪᱟᱹᱞᱤᱼᱼ ᱚᱱᱛᱮᱱᱟᱜ ᱞᱟᱹᱭᱼᱞᱟᱠᱪᱟᱨ ᱚᱱᱛᱮᱱᱟᱜ ᱡᱟᱦᱟᱸ ᱞᱮᱠᱟᱼᱼ ᱟ ᱠᱟᱹᱢᱤ ᱠᱟᱹᱥᱱᱤ ᱥᱮ ᱪᱟᱥ ᱟᱵᱟᱫ ᱚᱠᱟᱞᱮᱠᱟᱭ ᱪᱟᱞᱟᱜ ᱠᱟᱱᱟ ᱨᱚᱲ ᱫᱟᱲᱮᱭᱟᱜ ᱠᱟᱱᱟ ᱵᱚ ᱛᱟᱦᱚᱞᱮ ᱟᱹᱰᱤ ᱨᱟᱹᱥᱠᱟᱹ ᱵᱩᱡᱷᱟᱹᱜ ᱠᱟᱱᱟ ᱥᱮ ᱵᱟᱝ?
ᱦᱮᱸ ᱦᱮᱸ ᱦᱮᱸ ᱮᱠᱟᱞ ᱨᱟᱹᱥᱠᱟᱹ ᱵᱩᱡᱷᱟᱹᱜ᱾ ᱱᱟᱦᱟᱱ ᱢᱟᱱᱮᱼᱼ ᱜᱚᱴᱟ ᱫᱩᱱᱭᱟᱹ ᱨᱮᱱ ᱦᱚᱲ ᱵᱚᱱ ᱧᱟᱯᱟᱢᱚᱜ ᱠᱟᱱᱟ ᱜᱚᱴᱟ ᱫᱩᱱᱭᱟᱹ ᱨᱮᱭᱟᱜ ᱵᱩᱜᱤ ᱡᱩᱫᱟᱹ ᱵᱚᱱ ᱞᱟᱹᱭ ᱫᱟᱲᱮᱭᱟᱜᱼᱼ ᱥᱮ ᱵᱚᱱ ᱵᱟᱰᱟᱭ ᱫᱟᱲᱮᱭᱟᱜ ᱠᱟᱱᱟ ᱦᱮᱸ ᱞᱟᱹᱭ ᱦᱟᱹᱴᱤᱧ ᱫᱟᱲᱮᱭᱟᱜ ᱠᱟᱱᱛᱮ ᱢᱟᱱᱮᱼᱼ ᱟᱵᱩᱣᱟᱜ ᱢᱚᱱᱮ ᱨᱮᱵᱚᱱ ᱵᱩᱡ ᱫᱟᱲᱮᱭᱟᱜ ᱠᱟᱱᱟ ᱡᱮ ᱚᱱᱛᱮ ᱫᱚ ᱚᱠᱟᱞᱮᱠᱟ, ᱱᱚᱛᱮ ᱪᱮᱫ ᱞᱮᱼᱼ ᱡᱚᱛᱚ ᱦᱚᱲ ᱢᱚᱱ ᱨᱮ ᱢᱟᱱᱮ ᱨᱟᱹᱥᱠᱟᱹ ᱵᱩᱡᱷᱟᱹᱜ ᱠᱟᱱᱟ᱾
ᱚ ᱟᱫᱚ ᱚᱱᱛᱮ ᱦᱤᱛᱳᱜ ᱮ ᱫᱟᱜ ᱫᱟᱭ ᱥᱮ ᱵᱟᱝ ᱫᱟᱜ ᱡᱟᱹᱲᱤᱭᱮᱫᱟᱭ ᱚᱱᱛᱮ ᱥᱮᱨᱢᱟ ᱡᱟᱹᱲᱤ?
ᱪᱮᱫ ᱞᱮᱠᱟ ᱪᱚᱢ ᱞᱟᱹᱭ ᱠᱤᱫᱟ?
ᱞᱟᱹᱭᱮᱜ ᱟᱹᱧ ᱡᱮ ᱚᱱᱛᱮ ᱥᱮᱨᱢᱟ ᱡᱟᱹᱲᱤᱭᱮᱜᱼᱟᱭ ᱦᱤᱛᱳᱜ? ᱫᱟᱜ ᱥᱟᱹᱲᱤ ᱭᱮᱫᱟᱭ ᱱᱤᱛᱚᱝ ᱱᱤᱛᱚᱝ?
ᱡᱟᱹᱲᱤ ᱜᱮᱭᱟᱭ ᱟᱫᱚ ᱱᱤᱛᱚᱝ ᱫᱚ ᱥᱤᱛᱩᱝ ᱠᱟᱫᱟᱭ ᱛᱦᱮᱧ ᱫᱚ ᱵᱟᱭ ᱫᱟᱜ ᱮᱫᱟ ᱦᱚᱞᱟᱼᱼ ᱫᱟᱜ ᱵᱟᱲᱟ ᱠᱮᱭᱟ᱾
ᱚ ᱱᱚᱱᱛᱮ ᱢᱟ ᱦᱤᱛᱳᱜ ᱫᱟᱜ ᱮ ᱡᱟᱹᱲᱤᱭᱮᱫ ᱫᱚᱭᱼᱼ ᱫᱟᱜ ᱮ ᱡᱚᱨᱚᱭ ᱫᱟ ᱠᱟᱹᱴᱤᱡᱼᱮ ᱡᱳᱨ ᱜᱚᱫ ᱠᱮᱜ ᱟᱭ ᱦᱮᱸᱼᱼ ᱪᱷᱟᱫᱨᱮ ᱢᱮᱱᱟᱜ ᱟᱠᱟᱫᱤᱧᱟ ᱛᱚ ᱟᱫᱚ ᱫᱟᱹᱲᱹ ᱟᱲᱜᱳᱭᱮᱱᱟᱹᱧ ᱪᱷᱟᱫ ᱪᱮᱛᱟᱱ ᱨᱮᱜᱤᱧ ᱛᱟᱦᱮᱸ ᱠᱟᱱᱟ᱾
ᱚᱱᱮ ᱚᱱᱠᱟ ᱜᱮ ᱚᱫᱚᱞ ᱵᱚᱫᱚᱞ ᱫᱟᱭ ᱵᱟᱝ ᱱᱚᱛᱮᱭ ᱫᱟᱜ ᱮᱫ ᱠᱷᱟᱱ ᱚᱱᱛᱮ ᱵᱟᱝ ᱚᱠᱟ ᱥᱮᱫ ᱪᱚᱼᱼ ᱱᱚᱛᱮ ᱨᱮ ᱢᱟ ᱦᱟᱜ ᱚᱱᱠᱟᱼᱼ ᱰᱤᱯᱷᱟᱨᱮᱱᱥ ᱦᱩᱭᱩᱜ ᱜᱮᱭᱟ ᱢᱟᱱᱮ ᱵᱟᱨᱭᱟ ᱵᱚᱥᱛᱤ ᱢᱮᱱᱟᱜ ᱟᱥᱮᱼᱼ ᱱᱚᱣᱟ ᱵᱟᱥᱛᱤ ᱨᱮ ᱚᱠᱟ ᱠᱷᱟᱱ ᱦᱟᱦᱟᱲᱟ ᱜᱮ ᱵᱩᱡᱷᱟᱹᱣ ᱜᱚᱫᱚᱜᱼᱟ, ᱟᱢ ᱦᱟᱱᱟᱼᱼ ᱴᱟᱜ ᱵᱟᱥᱛᱤ ᱨᱮᱢ ᱛᱟᱦᱮᱸᱱᱟ ᱥᱮ ᱛᱚ ᱚᱱᱛᱮ ᱨᱮᱼᱼ ᱛᱟᱦᱮᱱ ᱚᱠᱛᱚ ᱨᱮ ᱚᱱᱛᱮ ᱫᱚ ᱧᱮᱞᱟᱢ ᱨᱤᱢᱤᱞ ᱠᱟᱫᱟᱭ ᱫᱟᱜ ᱫᱟᱭ ᱠᱟᱡᱟᱠ᱾ ᱛᱮ ᱡᱷᱢᱚᱨ ᱡᱷᱢᱚᱨ ᱟᱨᱦᱚᱸ ᱤᱱᱟᱹᱴᱟᱜ ᱛᱷᱚᱲᱟ ᱜᱟᱱ ᱱᱚᱣᱟ ᱵᱥᱛᱤᱢ ᱦᱮᱡ ᱞᱮᱱᱠᱷᱟᱱ ᱱᱚᱛᱮ ᱫᱚ ᱟᱨᱦᱢ ᱧᱮᱞᱟ ᱮ ᱨᱚᱦᱚᱲ ᱜᱮᱭᱟ ᱢᱟᱱᱮ ᱫᱟᱜ ᱜᱮ ᱵᱟᱹᱱᱩᱜᱼᱟ᱾ ᱪᱮᱫ ᱜᱮ ᱮᱠᱫᱚᱢ ᱫᱟᱜ ᱨᱮᱭᱟᱜ ᱱᱤᱥᱟᱱᱟ ᱜᱮ ᱵᱟᱝ ᱛᱟᱦᱮᱱᱟ᱾
ᱟᱫᱚ ᱯᱟᱪᱮᱫ ᱦᱮᱸ ᱢᱮᱰᱟᱢ ᱞᱟᱹᱭᱫᱟᱹᱧ ᱯᱟᱪᱷᱮ ᱟᱯᱮ ᱚᱱᱛᱮᱱᱟᱜ ᱫᱟᱜ ᱜᱮ ᱱᱚᱛᱮᱯᱮ ᱠᱩᱞᱟᱜ ᱞᱮ ᱦᱮᱸ ᱵᱟᱝ, ᱚᱱᱠᱟ ᱜᱮᱛᱚ ᱢᱟᱲᱮᱜ ᱠᱟᱱᱟ᱾ ᱯᱟᱪᱮᱫ ᱱᱚᱝᱛᱮ ᱫᱟᱜ ᱮᱭᱟᱭ ᱛᱚ ᱟᱫᱚ ᱚᱱᱮᱢ ᱞᱟᱹᱭᱠᱮᱫ ᱡᱮ ᱟᱞᱮᱱᱚᱛᱮ ᱥᱤᱛᱩᱝ ᱠᱟᱭ ᱱᱤᱛᱚᱜ ᱫᱚ ᱫᱟᱜ ᱫᱚᱭ ᱫᱟᱜᱮᱭᱛ ᱛᱟᱦᱮᱛ᱾ ᱱᱤᱛᱚᱜ ᱫᱚᱭ ᱥᱤᱛᱩᱝ ᱠᱟᱟᱜ ᱥᱮᱛᱟᱜ ᱵᱮᱲᱟ ᱫᱚ, ᱯᱟᱪᱷᱮ ᱚᱱᱛᱮ ᱱᱟᱜ ᱫᱟᱜ ᱜᱮᱯᱮ ᱠᱩᱞᱟᱫ ᱞᱮᱭᱟ ᱵᱟᱝ
ᱚᱱᱟ ᱫᱚ ᱱᱛᱮ ᱪᱟᱸᱫᱚ ᱜᱤᱧ ᱵᱟᱰᱟᱭᱟ᱾ ᱟᱡ ᱪᱮᱫ ᱞᱮᱠᱟᱭ ᱜᱚᱴᱟ ᱠᱟᱫᱟ
ᱞᱮᱭᱟ ᱵᱷᱟᱜᱮ ᱠᱟᱱᱟ ᱟᱞᱮ ᱱᱚᱛᱮ ᱫᱟᱜ ᱟᱹᱰᱤ ᱡᱳᱨ ᱞᱮ ᱠᱟᱱᱟ ᱦᱩᱲᱩ ᱠᱚᱞᱮ ᱨᱚᱦᱚᱭ ᱫᱟ ᱛᱚ ᱟᱫᱚ ᱤᱭᱟᱹ ᱠᱚ ᱞᱚᱥᱚᱫ ᱵᱟᱲᱟ ᱦᱩᱭᱩᱜᱼᱟ ᱛᱚ᱾ ᱥᱤᱭᱜ ᱵᱟᱲᱟ ᱠᱚ ᱛᱟᱦᱚᱞᱮ ᱟᱯᱮ ᱫᱚ ᱪᱮᱫ ᱛᱮᱯᱮ ᱥᱤᱭᱳᱚᱜᱼᱟ ᱚᱱᱟ ᱴᱮᱠᱴᱟᱨ ᱛᱮ ᱥᱮ ᱤᱭᱟᱹ ᱠᱟᱰᱟ ᱱᱟᱦᱮᱞ ᱰᱟᱝᱨᱟ ᱱᱟᱦᱮᱞ ᱚᱠᱟ ᱢᱟ?
ᱟᱞᱮ ᱫᱚ ᱱᱚᱛᱮ ᱫᱚ ᱡᱚᱛᱚ ᱛᱮᱜᱮᱞᱮ ᱥᱤᱭᱟ, ᱢᱟᱱᱮ ᱤᱭᱟᱹ ᱰᱟᱝᱨᱟ ᱱᱟᱦᱮᱞ ᱯᱮ ᱠᱩᱥᱤᱭᱟ ᱢᱟᱲᱟᱝ ᱨᱮ ᱛ ᱠᱷᱟᱱᱡ ᱫᱚ ᱰᱟᱝᱨᱟ ᱱᱟᱦᱮᱞ ᱯᱮ ᱠᱩᱥᱤᱭᱟᱜ, ᱤᱱᱟᱹᱠᱷᱚᱱ ᱵᱟᱨ ᱫᱚᱢ ᱜᱟᱱᱮ ᱥᱤ ᱠᱮᱫᱟ ᱟᱨ ᱛᱟᱭᱚᱢᱛᱮ ᱴᱮᱠᱴᱟᱨ ᱛᱮ ᱥᱤ ᱠᱮᱫᱟ ᱛᱚᱵᱮ ᱞᱚᱥᱚᱫ ᱮᱱᱟ᱾ ᱨᱚᱦᱚᱭᱮ ᱟᱨᱟᱢ ᱮᱱᱟ᱾ ᱟᱨ ᱚᱠᱟ ᱠᱷᱟᱱ ᱫᱚ ᱴᱮᱠᱴᱟᱨ ᱛᱮ ᱥᱤ ᱞᱟᱦᱟ ᱠᱮᱫᱟ ᱟᱫᱚ ᱚᱱᱛᱮ ᱨᱚᱦᱚᱭ ᱥᱚᱢᱚᱭ ᱫᱚ ᱤᱭᱟᱹ ᱰᱟᱝᱨᱟ ᱱᱟᱦᱮᱞ ᱛᱮ ᱥᱤ ᱠᱮᱫᱟ᱾
ᱟᱫᱚ ᱚᱱᱟ ᱦᱚᱸ ᱴᱷᱤᱠ ᱜᱮᱭᱟ ᱦᱮᱸ ᱟᱨ ᱠᱟᱰᱟ ᱠᱚᱦᱚᱸ ᱢᱮᱱᱟᱜ ᱠᱚᱜᱮᱭᱟ᱾ ᱠᱟᱰᱟ ᱠᱟᱛᱮ ᱠᱚᱦᱚᱸ ᱥᱤ ᱜᱮᱭᱟ ᱠᱚ᱾
ᱚ ᱛᱟᱦᱞᱮ ᱟᱯᱮ ᱨᱮᱱ ᱠᱚᱫᱚ ᱠᱟᱰᱟ ᱠᱚᱫᱚ ᱢᱮᱱᱟᱜ ᱠᱚᱣᱟ ᱥᱮ ᱵᱟᱝ?
ᱟᱞᱮ ᱨᱮᱱ ᱫᱚ ᱠᱟᱰᱟ ᱠᱚᱫᱚ ᱵᱟᱹᱱᱩᱜ ᱠᱚᱣᱟ ᱤᱱᱟᱹᱜ ᱚᱱᱠᱟᱱ ᱦᱚᱲ ᱦᱚᱞᱮ ᱵᱟᱝ ᱠᱟᱱᱟ ᱛᱚ ᱟᱫᱚ ᱰᱟᱝᱨᱟ ᱠᱚᱛᱮ ᱜᱮ ᱴᱮᱠᱴᱟᱨ ᱥᱮᱸᱜᱮ ᱡᱟᱜᱟ ᱠᱚᱦᱚᱸ ᱠᱚᱢ ᱜᱮᱛᱮ
ᱱᱤᱡᱮᱨᱮᱱ ᱠᱟᱰᱟ ᱢᱮᱱᱟ ᱠᱚᱣᱟᱜ ᱥᱮ ᱵᱟᱝ?
ᱢᱮᱱᱟᱜ ᱠᱚᱜᱮᱭᱟ ᱢᱮᱱᱟᱜ ᱫᱚ ᱟᱫᱚ ᱟᱞᱮᱨᱮᱱ ᱫᱚ ᱵᱟᱹᱱᱩᱜ ᱠᱚᱣᱟ ᱛᱟᱦᱮᱸᱫ᱾
ᱟᱨ ᱟᱢ ᱫᱚ ᱪᱮᱫ ᱛᱮᱢ ᱥᱤ ᱵᱟᱲᱟᱭ ᱜᱮᱭᱟ?
ᱟᱞᱮ ᱦᱚᱸᱛᱳ ᱦᱟᱸᱜ ᱱᱚᱜ-ᱚᱭ ᱛᱚ ᱤᱭᱟᱹ ᱠᱮᱫᱼᱟ ᱞᱮ ᱱᱟᱦᱮᱞ ᱛᱚ ᱟᱞᱮ ᱵᱮᱥᱤ ᱤᱭᱟᱹ ᱜᱮᱞᱮ ᱵᱮᱵᱚᱦᱟᱨ ᱜᱮᱭᱟ,
ᱠᱟᱲᱟ ᱱᱟᱦᱮᱞ ᱫᱚ ᱱᱮᱛᱟᱨ ᱫᱚ ᱦᱟᱸᱜ ᱵᱟᱝᱞᱮ ᱤᱭᱟᱹᱭᱟ ᱞᱟᱦᱟ ᱛᱮᱫᱚ ᱪᱮᱫ ᱠᱚ ᱢᱮᱛᱟᱜᱼᱟ? ᱠᱟᱰᱟ ᱱᱟᱦᱮᱞ ᱰᱟᱹᱝᱨᱤ ᱱᱟᱦᱮᱞ ᱚᱱᱟ ᱠᱚᱞᱮ ᱵᱮᱵᱚᱦᱟᱨᱮᱫ ᱛᱟᱦᱮᱸ ᱱᱤᱛᱚᱜ ᱫᱚ ᱱᱚᱜᱼᱚᱭ ᱤᱭᱟᱹ ᱠᱚ ᱦᱮᱡ ᱟᱠᱟᱱᱟ ᱛᱚ, ᱴᱨᱟᱠᱴᱟᱨ ᱠᱚ ᱟᱫᱚ ᱱᱚᱣᱟ ᱛᱮᱦᱚᱸ ᱥᱩᱵᱤᱫᱷᱟᱜ ᱠᱟᱱᱟ, ᱠᱟᱨᱚᱱ ᱟᱵᱚ ᱡᱩᱚᱫᱤ ᱡᱟᱦᱟᱸ ᱢᱚᱬᱮ ᱯᱚᱱᱮᱨᱚ ᱫᱤᱱ ᱞᱟᱜᱟᱜ ᱠᱟᱱ ᱛᱟᱵᱚᱱᱟ ᱡᱟᱦᱟᱸ ᱠᱟᱹᱢᱤ ᱚᱱᱟ ᱡᱩᱫᱤ ᱟᱵᱚ ᱢᱚᱬᱮ ᱫᱤᱱᱛᱮ ᱠᱟᱹᱢᱤ ᱜᱟᱱᱚᱜ ᱠᱟᱱᱟ ᱛᱚ ᱟᱨᱦᱚᱸ ᱮᱴᱟᱜ ᱠᱟᱹᱢᱤ ᱡᱟᱦᱟᱸ ᱫᱚᱥ ᱫᱤᱱ ᱯᱷᱟᱠᱟ ᱵᱚᱱ ᱛᱟᱦᱮᱱ ᱠᱟᱱᱟ ᱚᱱᱟ ᱠᱟᱹᱢᱤ ᱟᱨᱚ ᱮᱴᱟᱜ ᱠᱟᱹᱢᱤ ᱨᱮᱵᱚᱱ ᱞᱟᱜᱟᱣ ᱫᱟᱲᱮᱭᱟᱜᱼᱟ ᱵᱟᱝ᱾ ᱟᱞᱮᱦᱚᱸ ᱴᱟᱠᱴᱟᱨ ᱞᱮ ᱪᱟᱹᱞᱩᱭᱮᱜᱼᱟ ᱵᱟᱝ ᱰᱟᱝᱨᱟ ᱠᱟᱰᱟ ᱱᱟᱦᱮᱞ ᱡᱷᱚᱛᱚ ᱜᱮ ᱢᱮᱱᱟᱜ ᱠᱚᱣᱟ᱾ ᱨᱟ ᱛᱟᱭᱚᱢ ᱛᱮ ᱱᱮᱛᱟᱨ ᱫᱚ ᱚᱱᱟ ᱛᱮᱫᱚ ᱟᱹᱰᱤ ᱫᱮᱨᱤᱜ ᱟᱛᱚ ᱡᱟᱹᱯᱩᱫ ᱫᱤᱱ ᱠᱟᱱᱟ ᱵᱟᱝ,
ᱦᱳᱸᱭ ᱟᱫᱚ ᱱᱮᱛᱟᱨ ᱫᱚ ᱚᱱᱮ ᱵᱟᱠᱚ ᱞᱟᱹᱭᱟ ᱡᱩᱜᱽ ᱥᱟᱶ ᱡᱩᱜᱽ ᱥᱟᱶᱛᱮ ᱛᱚᱞᱼ ᱢᱤᱞᱟᱹᱣ ᱠᱟᱛᱮᱜ ᱛᱟᱲᱟᱢ ᱜᱮ ᱱᱟᱯᱟᱭᱟ ᱵᱟᱝ?
ᱦᱮᱸ ᱦᱮᱸ
ᱟᱫᱚ ᱵᱩᱡᱷᱟᱹᱣ ᱫᱚ ᱯᱟᱥᱮᱜ ᱰᱟ. ᱝ ᱰᱟᱹᱝᱨᱤ ᱟᱨ ᱠᱟᱰᱟ ᱛᱮᱜᱮ ᱵᱷᱟᱹᱜᱤ ᱫᱚ ᱯᱟᱥᱮᱫ ᱵᱩᱡᱷᱟᱹᱜᱼᱟ᱾ ᱟᱫᱚ ᱦᱟᱱᱟ ᱫᱚ ᱚᱱᱟ ᱢᱟᱲᱟᱝ ᱜᱚᱫᱚᱜ ᱨᱮᱭᱟᱜ ᱠᱟᱱᱟ ᱛᱚ ᱴᱮᱠᱴᱟᱨ ᱫᱚ᱾
ᱦᱮᱸ ᱦᱮᱸ ᱦᱮᱸ ᱠᱟᱱ ᱜᱮᱭᱟ᱾ ᱟᱫᱚ ᱮᱱᱛᱮᱫ ᱚᱱᱮ ᱠᱟᱰᱟ ᱱᱟᱦᱮᱞ ᱛᱮ ᱪᱮᱫᱟᱜ ᱞᱮ ᱚᱱᱠᱟᱭᱮᱫ ᱤᱭᱟᱹᱼ ᱵᱟᱝᱞᱮ ᱞᱟᱜᱟᱜᱼᱟ ᱟᱫᱚ ᱩᱱᱟᱹᱜ ᱜᱟᱱ ᱢᱩᱱᱤᱥ ᱞᱮ ᱞᱟᱜᱟᱣ ᱠᱚᱣᱟ ᱚᱱᱠᱟ ᱥᱳᱞᱳ ᱛᱮᱠᱮ ᱠᱩᱲᱤ ᱡᱚᱱ ᱞᱮ ᱞᱟᱜᱟᱣ ᱠᱟᱫ ᱠᱚᱣᱟ ᱦᱮᱸ
ᱦᱩᱸ ᱦᱩᱸ
ᱟᱫᱚ ᱡᱟᱦᱟᱸ ᱠᱟᱨᱚᱱ ᱛᱮ ᱦᱟᱸᱜ ᱩᱱᱠᱩ ᱩᱱᱠᱩ ᱛᱚ ᱡᱚᱜᱟᱣ ᱞᱟᱜᱟᱣ ᱟᱢᱟᱛᱚ ᱟᱫᱚ ᱠᱟᱰᱟ ᱱᱟᱦᱮᱞ ᱥᱮ ᱵᱟᱨᱭᱟ ᱥᱮ ᱯᱮᱭᱟ ᱛᱮᱫᱚ ᱵᱟᱝ ᱡᱚᱜᱟᱜ ᱟᱥᱮ ᱟᱛᱚ ᱴᱟ ᱟᱨ ᱛᱮᱠᱷᱚᱱ ᱪᱤᱠᱟᱹᱜ ᱠᱟᱱᱟ ᱚᱱᱟᱛᱮᱠᱷᱟᱱ ᱢᱤᱫ ᱜᱷᱲᱤᱛᱮ ᱥᱤ ᱤᱫᱤ ᱠᱮᱫᱟᱭ ᱟᱨ ᱱᱩᱠᱩ ᱫᱚᱸᱠᱚ ᱨᱚᱦᱚᱭ ᱤᱫᱤ ᱠᱮᱜᱼᱟ ᱵᱟᱝ? ᱤᱱᱟᱹ ᱤᱭᱟᱹᱛᱮ ᱟᱞᱮ ᱦᱚᱸ ᱢᱟᱱᱮ ᱴᱟᱠᱴᱟᱨ ᱜᱮᱞᱮ ᱤᱭᱟᱹ ᱦᱟᱠᱟᱜᱼᱟ ᱞᱟᱜᱟᱣ ᱟᱠᱟᱜᱼᱟᱞᱮ ᱦᱚᱞᱟ ᱢᱟᱦᱫᱷᱮᱨ ᱚᱱᱟ ᱦᱚᱸ ᱱᱤᱭᱟᱹ ᱞᱤᱭᱮ ᱯᱮ ᱯᱩᱱ ᱫᱤᱱ ᱴᱟᱠᱴᱟᱨ ᱪᱟᱞᱟᱜ ᱠᱟᱱᱟ ᱟᱞᱮᱭᱟᱜ ᱵᱟᱹᱫᱽ ᱨᱮᱜᱮ ᱦᱮᱸᱜ
ᱦᱮᱸ
ᱟᱯᱮ ᱥᱮᱫ ᱫᱚ ᱫᱚ ᱛᱚᱵᱮ ᱦᱩᱲᱩ ᱢᱚᱛᱚ ᱯᱮ ᱪᱟᱥᱟ ᱥᱮ ᱟᱨ ᱮᱢᱟᱱ ᱛᱮᱭᱟᱜ ᱦᱚᱸᱯᱮ ᱪᱟᱥ ᱜᱮᱭᱟ?
ᱟᱞᱮ ᱛᱮ ᱦᱩᱲᱩ ᱞᱟᱹᱭ ᱞᱮᱠᱟ ᱫᱚ ᱥᱩᱫᱩ ᱦᱩᱲᱩ ᱫᱚ ᱵᱟᱝ ᱟᱞᱮ ᱫᱚ ᱦᱟᱸᱜ ᱟᱞᱮ ᱡᱟᱦᱟᱸ ᱞᱮ ᱪᱟᱥᱟ ᱟᱨᱦᱚᱸ ᱮᱴᱟᱜ ᱦᱚᱲ ᱦᱠᱚ ᱪᱟᱥ ᱜᱮᱭᱟ ᱛᱚ ᱟᱞᱮ ᱫᱚᱞᱮ ᱪᱟᱥ ᱠᱟᱜ-ᱟ ᱡᱮᱞᱠᱟ ᱱᱚᱜ ᱚᱭ ᱟ ᱦᱚᱸᱜ ᱚᱭ ᱦᱚᱞᱟ ᱡᱮᱢᱚᱱ ᱞᱮ ᱜᱚᱫ ᱠᱮᱜ-ᱟ ᱛᱮᱦᱮᱱ ᱫᱚ ᱦᱚᱜᱚᱭ ᱫᱟᱜ ᱮ ᱡᱟᱹᱲᱤᱭ ᱫᱟ ᱪᱤᱠᱟᱹ ᱜᱟᱱᱚᱜ-ᱟ ᱜᱚᱫ ᱜᱟᱱᱚᱜ-ᱟ ᱥᱮ ᱵᱟᱝ? ᱚᱱᱟ ᱥᱚᱵᱽᱡᱤ ᱥᱟᱠ ᱥᱚᱵᱽᱡᱤ ᱡᱟᱦᱟᱸ ᱠᱚ ᱢᱮᱛᱟᱜ ᱠᱟᱱᱟ ᱦᱮᱸ ᱟᱲᱟᱜ ᱥᱟᱠᱟᱢ ᱚᱱᱟ ᱫᱚ ᱦᱩᱭᱩᱜ ᱠᱟᱱᱟ ᱵᱚᱨ ᱵᱚᱴᱤ ᱥᱚᱥᱟ ᱛᱟᱯᱚᱨᱮ ᱡᱷᱤᱸᱜᱟᱹ ᱛᱟᱯᱚᱨᱮ ᱠᱚᱨᱚᱞᱟ ᱦᱮᱸ᱾ ᱯᱩᱨᱟᱹᱭ ᱟᱨ ᱠᱩᱞᱢᱤ ᱟᱲᱟᱜ ᱱᱚᱶᱟ ᱠᱚ ᱨᱚᱦᱚᱭ ᱦᱩᱭ ᱟᱠᱟᱱᱟ ᱟᱫᱚ ᱮᱸᱰᱮ ᱠᱷᱟᱱ ᱚᱱᱟ ᱚᱱᱟ ᱠᱚ ᱦᱟᱸᱜ ᱛᱤᱦᱤᱱ ᱫᱚ ᱫᱟᱜ ᱟᱜ ᱡᱟᱹᱲᱤ ᱭᱮᱜ-ᱟ ᱪᱤᱠᱟᱹ ᱛᱮ ᱦᱟᱸᱜ ᱵᱟᱹᱫᱽ ᱠᱷᱚᱱᱟᱜ ᱞᱮ ᱥᱤ ᱤᱭᱟᱹ ᱜᱚᱫ ᱟᱹᱜᱩᱭᱟ᱾ ᱪᱟᱜ ᱟᱞᱮ ᱛᱟᱹᱣ ᱨᱮᱦᱚ ᱨᱮᱱ ᱠᱳᱴ ᱦᱚᱨᱚᱜ ᱠᱟᱛᱮᱫ ᱟᱨ ᱟᱯᱮ ᱚᱱᱛᱮ ᱫᱚ ᱟᱫᱚ
ᱱᱚᱛᱮ ᱦᱚᱸ ᱚᱝᱠᱟ ᱞᱮᱠᱟ ᱜᱮ᱾ ᱢᱟᱱᱮ ᱤᱱᱟᱹ ᱠᱩᱜᱮ ᱦᱮᱸ᱾
ᱪᱮᱫ ᱠᱚᱯᱮ ᱨᱚᱦᱚᱭ ᱟᱠᱟᱜ-ᱟ?
ᱟᱞᱮ ᱪᱮᱫ ᱠᱚᱞᱮ ᱨᱚᱦᱚᱭ ᱠᱟᱜ-ᱟ ᱥᱟᱹᱨᱩ ᱠᱚᱞᱮ ᱨᱚᱦᱚᱭ ᱠᱟᱜ-ᱟ᱾ ᱥᱟᱹᱨᱩ ᱠᱚᱞᱮ ᱨᱚᱦᱚᱭᱼ ᱟᱨ ᱦᱩᱲᱩ ᱦᱚᱞᱮ ᱨᱚᱦᱚᱭᱟ ᱱᱤᱛᱳ ᱢᱟ ᱟᱨ ᱜᱷᱟᱸᱝᱜᱽᱨᱟ ᱠᱩ᱾
ᱜᱷᱟᱝᱨᱟ ᱜᱷᱟᱝᱨᱟ ᱞᱟᱹᱭ ᱛᱮ ᱫᱚ?
ᱜᱷᱟᱝᱽᱨᱟ ᱞᱟᱹᱭ ᱛᱮ ᱫᱚ ᱟᱯᱮ ᱵᱟᱝ ᱪᱮᱫ ᱯᱮ ᱢᱮᱛᱟᱜ ᱮᱱᱛᱮ? ᱚᱱᱛᱮ ᱵᱟᱝ ᱡᱤᱞᱤᱧ ᱡᱤᱞᱤᱧ ᱡᱚᱜ-ᱟ ᱡᱮ ᱱᱟᱱᱦᱟᱼ
ᱱᱟᱱᱦᱟ ᱱᱟᱱᱦᱟ ᱵᱟᱝ?
ᱟᱨ ᱡᱚᱱ ᱡᱚᱱᱰᱨᱟ ᱡᱚᱱᱰᱨᱟ ᱦᱚᱞᱮ ᱨᱚᱦᱚᱭ ᱞᱮᱫᱟ᱾
ᱟᱪᱪᱷᱟ᱾ ᱱᱤᱛᱳᱜ ᱱᱤᱛᱳᱜ ᱢᱩᱦᱩᱨᱛᱮ ᱫᱚ ᱟᱨ ᱪᱮᱫ ᱠᱚ ᱯᱮ ᱨᱚᱦᱚᱭ ᱠᱟᱜ-ᱟ ᱱᱤᱛᱳᱜ? ᱦᱮᱸ ᱦᱩᱲᱩ ᱨᱚᱭ
ᱱᱤᱛᱳᱜ ᱫᱚ ᱵᱟᱞᱮ ᱨᱚᱦᱚᱭ ᱠᱮᱫᱟ ᱱᱤᱛ ᱢᱟ ᱫᱟᱜᱟᱭ ᱥᱮ ᱪᱮᱫ ᱦᱚᱸ ᱵᱟᱢ ᱨᱚᱦᱚᱭ ᱫᱟᱲᱮᱭᱟ-ᱟ᱾
ᱚ ᱟᱞᱮ ᱡᱮᱢᱚᱱ ᱱᱚᱜᱼᱚᱭ ᱥᱟᱠ ᱥᱚᱵᱡᱤ ᱫᱚᱞᱮ ᱦᱮᱸ ᱢᱮᱰᱟᱢ ᱢᱟᱱᱮ ᱟᱞᱮ ᱫᱚ ᱦᱚᱜᱼᱚᱭ ᱥᱟᱠ ᱥᱚᱵᱡᱤ ᱢᱟᱞᱮ ᱨᱚᱦᱚᱭ ᱠᱟᱜᱼᱟ, ᱟᱯᱮ ᱚᱱᱛᱮ ᱥᱚᱥᱟ ᱠᱚ ᱨᱚᱦᱚᱭᱟ ᱥᱚᱥᱟ?
ᱦᱮᱸ ᱚᱱᱟ ᱦᱚᱸ᱾
ᱚ ᱟᱯᱮ ᱯᱮ ᱨᱚᱦᱚᱭᱟ? ᱢᱟᱱᱮ ᱱᱟᱹᱲᱤ ᱥᱚᱥᱟ ᱞᱟᱛᱟᱨ ᱨᱮᱱᱟᱜ ᱱᱟᱹᱲᱤ ᱥᱚᱥᱟ ᱫᱚ ᱦᱟᱱᱮ ᱢᱟᱪᱟ ᱨᱮᱯᱮ ᱨᱚᱦᱚᱭᱟ ᱚᱠᱟᱴᱟᱜ?
ᱚᱱᱟ ᱟᱞᱮ ᱫᱚ ᱚᱱᱟ
ᱱᱚᱛᱮ ᱟᱯᱮ ᱫᱚ ᱛᱮᱜ ᱥᱚᱨᱥᱟ ᱥᱮ ᱪᱮᱫ ᱯᱮ ᱢᱮᱛᱟᱜ ᱠᱟᱱᱟ, ᱟᱞᱮ ᱢᱟ ᱱᱚᱛᱮ ᱢᱟ ᱛᱩᱲᱤ ᱞᱮ ᱢᱮᱛᱟᱜᱼᱟ᱾
ᱪᱮᱜ ᱯᱮ ᱢᱮᱛᱟᱜᱼᱟ? ᱛᱟᱦᱮ ᱛᱩᱲᱤ ᱫᱚ ᱵᱟᱝ᱾ ᱟᱪᱪᱷᱟ ᱡᱟᱠ ᱜᱮ᱾ ᱟᱪᱷᱟ ᱢᱮᱰᱟᱢ ᱮᱸ ᱡᱚᱦᱟᱨ ᱜᱮ ᱟᱹᱰᱤ ᱱᱟᱯᱟᱭᱤᱧ ᱵᱩᱡᱷᱟᱹᱣ ᱠᱮᱫᱟ ᱟᱢ ᱥᱟᱶ ᱨᱚᱯᱚᱲ ᱠᱟᱛᱮᱫ᱾ ᱟ ᱢᱟ ᱮᱱᱠᱷᱟᱱ ᱡᱚᱦᱟᱨ ᱜᱮ ᱮᱸ ᱯᱚᱨᱮ ᱛᱮ ᱟᱨᱚ ᱨᱚᱯᱚᱲ ᱦᱳᱭᱳᱜᱼᱟ ᱢᱮᱰᱟᱢ ᱦᱮᱸ᱾
ᱦᱮᱸ ᱴᱷᱤᱠ ᱜᱮᱭᱟ᱾